ᱚᱜ ᱦᱮᱞᱳ ᱦᱮᱞᱳ ᱜᱚᱝᱠᱮ ᱡᱚᱦᱟᱨ ᱜᱮ
ᱦᱟ ᱡᱚᱦᱟᱨ ᱜᱮ ᱡᱚᱦᱟᱨ ᱜᱮ ᱜᱚᱝᱠᱮ
ᱞᱟᱹᱭ ᱵᱤᱱ ᱜᱚᱝᱠᱮ ᱞᱟᱹᱭᱵᱤᱱ ᱢᱟ ᱚᱠᱟ ᱞᱮᱠᱟ ᱢᱮᱱᱟᱜ ᱵᱤᱱᱟ?
ᱦᱟ ᱵᱷᱟᱹᱜᱤ ᱜᱮ ᱢᱮᱱᱟᱜ ᱞᱤᱧᱟ ᱟᱞᱤᱧ ᱫᱚ᱾
ᱟᱪᱪᱷᱟ ᱟᱪᱪᱷᱟ ᱛᱟᱦᱞᱮ ᱜᱚᱝᱠᱮ ᱞᱟᱹᱭ ᱵᱤᱱ ᱚᱠᱟ ᱞᱮᱠᱟ ᱛᱮᱵᱤᱱ ᱩᱭᱦᱟᱹᱨ ᱠᱮᱫ ᱞᱤᱧᱟ ᱜᱚᱝᱠᱮ ᱩᱱᱟᱹᱜ ᱫᱤᱱ ᱵᱟᱫ?
ᱦᱮᱸ ᱨᱩᱭᱦᱟᱹᱨ ᱫᱚ ᱦᱩᱭ ᱠᱟᱱᱟ ᱟᱹᱰᱤ ᱠᱟᱹᱢᱤᱭᱟᱱ ᱠᱟᱛᱷᱟ ᱠᱷᱟᱹᱛᱤᱨ ᱜᱮ ᱟᱫᱚ ᱠᱟᱛᱷᱟ ᱫᱚ ᱟᱹᱵᱤᱱ ᱪᱤᱠᱟ ᱦᱮᱱᱟᱜ ᱵᱤᱱᱟ ᱚᱱᱟ ᱯᱨᱚᱛᱷᱚᱢ ᱞᱟᱹᱭ ᱵᱤᱱ?
ᱜᱚᱝᱠᱮ ᱟᱫᱚ ᱢᱮᱱᱟᱜ ᱞᱤᱧᱟᱹ ᱜᱚᱝᱠᱮ ᱠᱳᱱᱳ ᱨᱚᱠᱚᱢ ᱟᱫᱚ ᱪᱮᱫ ᱤᱧ ᱪᱤᱠᱟᱹᱭᱟ ᱢᱟ ᱟᱫᱚ ᱱᱮᱛᱟᱨ ᱢᱟᱛᱚ ᱟᱫᱚ ᱡᱟᱣ ᱟᱵᱚᱣᱟᱜ ᱯᱟᱲᱦᱟᱣ ᱠᱚᱨᱮᱱᱟᱜ ᱚᱵᱚᱥᱛᱟ ᱟᱫᱚ ᱵᱩᱡ
ᱦᱮᱸ ᱚᱱᱠᱟᱛᱚ ᱧᱮᱞᱚᱜ ᱦᱮᱸ ᱟᱫᱚ ᱢᱮᱱ ᱛᱮᱱᱟᱜ ᱫᱚ ᱯᱟᱲᱦᱟᱣ ᱫᱚ ᱩᱸ ᱪᱟᱹᱞᱩᱜ ᱠᱟᱱ ᱜᱮᱭᱟ ᱟᱫᱚ ᱤ ᱥᱟᱢᱟᱝ ᱨᱮ ᱡᱟᱦᱟᱸ ᱮ ᱪᱷᱩᱴᱤ ᱠᱚ ᱮᱢ ᱠᱟᱜ ᱟᱫᱚ ᱡᱟᱦᱟᱱᱟᱜ ᱯᱞᱮᱱ ᱠᱚ ᱤᱧ ᱵᱟᱪᱷᱟᱣ ᱠᱟᱜᱼᱟ
ᱟᱪᱪᱷᱟ ᱟᱪᱪᱷᱟ ᱟᱪᱪᱷᱟ
ᱟᱫᱚ ᱢᱮᱱᱛᱮᱱᱟᱜ ᱫᱚ ᱢᱤᱫᱴᱤᱜ ᱜᱟᱛᱮ ᱥᱟᱞᱟᱜ ᱫᱟᱬᱟᱱ ᱵᱚᱱ ᱪᱟᱞᱟᱣ ᱞᱮᱠᱷᱟᱱ ᱟᱹᱰᱤ ᱡᱩᱛ ᱠᱚᱜᱼᱟ ᱛᱚ
ᱦᱟ ᱱᱚᱣᱟ ᱦᱚᱸ ᱟᱹᱰᱤ ᱱᱟᱯᱟᱭ ᱠᱟᱛᱷᱟ ᱵᱮᱱ ᱞᱟᱹᱭ ᱟᱠᱟᱫᱟ ᱦᱮᱸ ᱜᱚᱝᱠᱮ ᱪᱟᱞᱟᱣ ᱠᱷᱟᱡ ᱪᱟᱞᱟᱣ ᱦᱩᱭᱩᱜᱼᱟ ᱞᱟᱹᱭᱵᱤᱱ ᱚᱠᱟ ᱥᱮᱵᱟᱞᱮ ᱪᱤᱱᱛᱟᱹᱣ ᱠᱟᱫᱟ ᱫᱟᱬᱟᱱ ᱪᱟᱞᱟᱣ ᱨᱮᱱᱟᱜ ᱠᱟᱛᱷᱟ ᱱᱚᱝᱠᱟ
ᱟᱫᱚ ᱪᱤᱱᱛᱟᱹ ᱫᱚ ᱤᱧ ᱫᱚ ᱵᱟᱭᱨᱟ ᱡᱟᱭᱜᱟᱧ ᱪᱤᱱᱛᱟᱹᱣ ᱟᱠᱟᱜ ᱟᱫᱚ ᱤᱧ ᱪᱤᱱᱛᱟᱹ ᱞᱮᱠᱟ ᱫᱚ ᱵᱟᱝ ᱜᱟᱱᱚᱜᱟ ᱟᱫᱚ ᱟ ᱮᱴᱟᱜ ᱦᱚᱲ ᱠᱟᱹᱴᱤᱡ ᱠᱩᱞᱤ ᱵᱟᱲᱟ ᱞᱮᱠᱷᱟᱡ ᱪᱮᱫ ᱠᱚ ᱞᱟᱹᱭᱟ ᱦᱟᱜ ᱟᱵᱤᱱᱟᱜ ᱫᱚ ᱪᱮᱫ ᱢᱚᱛ ᱛᱮᱵᱤᱱ?
ᱟᱹᱞᱤᱧ ᱫᱚ ᱜᱚᱝᱠᱮ ᱟᱫᱤ ᱫᱟᱬᱟᱱ ᱵᱚᱱ ᱪᱟᱞᱟᱣ ᱢᱟ ᱟᱵᱚᱱ ᱥᱟᱱᱟᱢ ᱠᱚᱛᱮ ᱡᱩᱫᱤ ᱜᱟᱛᱮ ᱠᱚᱲᱟ ᱢᱤᱫ ᱥᱟᱶᱛᱮ ᱛᱟᱦᱚᱞᱮ ᱟᱵᱚ ᱫᱚ ᱜᱚᱝᱠᱮ ᱟᱡᱚᱫᱤᱭᱟᱹ ᱤᱭᱟᱹ ᱵᱩᱨᱩ ᱧᱮᱞᱚᱜᱼᱟ ᱱᱚᱛᱮ ᱟᱵᱚ ᱥᱩᱨ ᱥᱩᱯᱩᱨ ᱢᱮᱱᱟᱜ ᱫᱚ ᱢᱩᱠᱩᱴᱢᱩᱱᱤᱯᱩᱨ ᱰᱮᱢ ᱵᱩᱡ ᱫᱟᱵᱤᱱ ᱚᱱᱟ ᱫᱟᱵᱤᱱ ᱛᱚ
ᱦᱮᱸ ᱦᱮᱸ ᱚᱱᱟ ᱦᱚᱸᱛᱚ ᱵᱷᱟᱜᱤ ᱠᱟᱛᱷᱟ ᱡᱷᱚᱛᱚ ᱦᱚᱲ ᱠᱩᱞᱤ ᱠᱮᱫ ᱠᱚᱣᱟᱢ?
ᱤᱧ ᱛᱟᱦᱚᱞᱮ ᱜᱚᱝᱠᱮ ᱤᱧ ᱛᱟᱦᱞᱮ ᱠᱩᱞᱤ ᱠᱚᱣᱟ ᱟᱵᱤᱱ ᱵᱤᱱ ᱯᱷᱳᱱ ᱠᱮᱫᱟ ᱱᱚᱜᱼᱚᱭ ᱛᱤᱧ ᱦᱚᱜᱚᱭ ᱛᱤᱧ ᱵᱟᱲᱟᱭ ᱠᱮᱫᱟ ᱮᱵᱟᱨ ᱟᱹᱞᱤᱧ ᱥᱟᱱᱟᱢ ᱜᱤᱫᱽᱨᱟᱹ ᱠᱚᱞᱤᱧ ᱠᱩᱞᱤ ᱠᱚ ᱠᱚᱣᱟ ᱩᱱᱠᱩ ᱢᱮᱱᱟ ᱟᱠᱚ ᱜᱮ ᱪᱮᱫ ᱠᱚ ᱢᱮᱱ ᱮᱫᱟ ᱡᱮ ᱱᱚᱝᱠᱟᱱ ᱱᱚᱝ ᱱᱚᱝᱠᱟ ᱜᱚᱝᱠᱮ ᱛᱮ ᱟᱨ ᱤᱧᱛᱮ ᱫᱟᱬᱟᱱ ᱥᱮ ᱟᱵᱚ ᱥᱟᱱᱟᱢ ᱠᱚᱛᱮ ᱫᱟᱬᱟᱱ ᱪᱟᱞᱟᱜ ᱨᱮᱱᱟᱜ ᱠᱟᱛᱷᱟ ᱵᱚᱱ ᱟᱞᱤᱧ ᱞᱤᱧ ᱨᱚᱲ ᱟᱠᱟᱫᱟ ᱟᱫᱚ ᱟᱯᱮ ᱪᱮᱫ ᱢᱚᱛᱚ ᱯᱮ ᱮᱢ ᱮᱫᱟ ᱞᱟᱹᱭ ᱯᱮ ᱢᱟ ᱟᱫᱚ ᱟᱫᱚ ᱩᱱᱠᱩᱣᱟᱜ ᱢᱚᱸᱛ ᱠᱚ ᱟᱸᱡᱚᱢ ᱠᱟᱛᱮᱫ ᱛᱟᱦᱚᱞᱮ ᱚᱱᱠᱟ ᱜᱮ ᱯᱚᱭᱥᱟ ᱠᱚᱵᱚᱱ ᱪᱟᱸᱫᱟ ᱵᱟᱲᱟᱭᱟ ᱵᱩᱡ ᱫᱟᱵᱤᱱ ᱫᱤᱭᱮ ᱪᱟᱸᱫᱟ ᱵᱟᱲᱟ ᱠᱟᱛᱮ ᱠᱷᱟᱱ ᱢᱤᱫ ᱥᱟᱶᱛᱮ ᱫᱟᱬᱟᱱ ᱵᱚᱱ ᱪᱟᱞᱟᱜᱼᱟ ᱥᱟᱱᱟᱢ ᱠᱚᱛᱮ ᱦᱮᱸᱥᱮ
ᱦᱮᱸ ᱟᱫᱚ ᱠᱟᱛᱷᱟ ᱫᱚ ᱤᱭᱟᱹ ᱢᱩᱠᱩᱴᱢᱩᱱᱤ ᱟᱨ ᱟᱡᱚᱫᱤᱭᱟᱹ ᱯᱟᱦᱟᱲ ᱚᱱᱠᱟ ᱵᱚᱱ ᱚᱱᱛᱮ ᱵᱚᱱ ᱪᱟᱞᱟᱜᱼᱟ ᱥᱮ
ᱦᱮᱸ ᱜᱚᱝᱠᱮ ᱦᱮᱸ
ᱟᱫᱚ ᱟᱢ ᱪᱷᱩᱴᱤ ᱫᱚ ᱛᱤᱱ ᱠᱚᱛᱮ ᱠᱚ ᱮᱢᱚᱜ ᱠᱟᱱᱟ ᱵᱟᱰᱟᱭ ᱢᱮᱱᱟᱜᱼᱟ ᱥᱮ ᱱᱳᱴᱤᱥ ᱠᱚᱨᱮ?
ᱟᱞᱚ ᱜᱚᱝᱠᱮ ᱦᱳᱴᱮᱞ ᱠᱚᱨᱮ ᱫᱚ ᱮᱜ ᱟᱫᱚ ᱪᱮᱫ ᱞᱤᱧ ᱞᱟᱹᱭᱟ ᱢᱮᱱᱟ ᱢᱮᱞᱟ ᱫᱷᱟᱹᱵᱤᱡ ᱢᱮᱱᱟᱜ-ᱟ ᱵᱩᱡ ᱫᱟᱵᱤᱱ ᱮᱵᱟᱨ ᱡᱚᱞᱢᱩᱱᱤ ᱦᱳᱴᱮᱞ, ᱨᱟᱥ ᱢᱟᱞᱟᱭ ᱦᱳᱴᱮᱞ ᱵᱩᱡᱽ ᱫᱟᱵᱤᱱ ᱛᱚ ᱚᱱᱟ ᱦᱳᱴᱮᱞ ᱠᱚᱨᱮ ᱫᱚ ᱢᱤᱫ ᱫᱤᱱ ᱵᱟᱨ ᱫᱤᱱ ᱥᱮ ᱵᱟᱨ ᱧᱤᱫᱟᱹ ᱫᱚ ᱴᱮᱦᱮ ᱫᱚᱠᱚ ᱴᱮᱦᱮ ᱦᱚᱪᱚᱜ-ᱟ ᱚᱸᱰᱮ ᱵᱩᱡ ᱫᱟ ᱵᱤᱱ ᱥᱮ ᱚᱸᱰᱮ
ᱦᱮᱸ ᱦᱮᱸ ᱵᱟᱝ ᱵᱟᱝ ᱟᱫᱚ ᱠᱟᱛᱷᱟ ᱞᱟᱹᱭ ᱫᱤᱱ ᱦᱟᱞᱳ
ᱦᱮᱸ ᱞᱟᱹᱭᱫᱟᱹᱧ ᱪᱷᱩᱴᱤ ᱫᱚ ᱛᱤᱱᱟᱹᱜ ᱫᱤᱱ ᱠᱚ ᱮᱢᱚᱜ ᱠᱟᱱᱟ ᱛᱟᱦᱚᱞᱮ ᱦᱚᱞᱤᱰᱮ ᱫᱚ
ᱪᱷᱩᱴᱤ ᱜᱚᱝᱠᱮ ᱮᱜ ᱰᱮᱲ ᱪᱟᱸᱫᱳ ᱞᱮᱠᱟ ᱠᱚ ᱮᱢᱚᱜ ᱠᱟᱱᱟ ᱟᱫᱚ ᱟᱹᱞᱤᱧ ᱫᱚᱞᱤᱧ ᱢᱚᱱᱮᱭᱮᱫ ᱠᱟᱱ ᱛᱮ ᱡᱮ ᱱᱚᱝᱠᱟ ᱟᱵᱤᱱ ᱡᱮᱦᱮᱛᱩᱵᱤᱱ ᱞᱟᱹᱭ ᱠᱮᱫᱟ ᱫᱟᱬᱟᱱ ᱪᱟᱞᱟᱣ ᱨᱮᱱᱟᱜ ᱠᱟᱛᱷᱟ ᱦᱳᱭ ᱥᱮ ᱟᱫᱚ ᱛᱚᱠᱷᱚᱱ ᱜᱮ ᱟᱹᱞᱤᱧᱟᱜ ᱢᱚᱱᱮ ᱠᱚ ᱟᱹᱰᱤ ᱨᱟᱹᱥᱠᱟᱹ ᱨᱟᱹᱥᱠᱟᱹ ᱮᱱ ᱛᱟᱞᱤᱧᱟ ᱦᱳᱭ ᱥᱮ ᱫᱤᱭᱮ ᱨᱟᱹᱥᱠᱟᱹ ᱠᱷᱟᱹᱛᱤᱨ ᱟᱫᱚ ᱫᱟᱬᱟ ᱪᱟᱞᱟᱜ ᱟᱞᱮ ᱛᱤᱱᱟᱹᱜ ᱫᱤᱱ ᱪᱷᱩᱴᱤ ᱠᱚ ᱮᱢᱚᱜ ᱠᱟᱱᱟ ᱛᱟᱦᱚᱞᱮ ᱠᱟᱹᱴᱤᱡ ᱟᱨᱚ ᱡᱩᱫᱤ ᱯᱮᱭᱟ ᱯᱩᱱᱭᱟ ᱡᱟᱭᱜᱟ ᱵᱚᱱ ᱧᱮᱞ ᱟᱜᱩ ᱠᱮᱭᱟ ᱟᱹᱰᱤ ᱱᱟᱯᱟᱭ ᱠᱚᱜ-ᱟ᱾
ᱦᱮᱸ ᱦᱮᱸ ᱚᱱᱟ ᱛᱚ ᱵᱷᱟᱜᱤ ᱠᱟᱛᱷᱟ ᱟᱫᱚ ᱢᱮᱱᱫᱚ ᱛᱟᱦᱞᱮ ᱩᱱᱟᱹᱜ ᱫᱤᱱ ᱡᱷᱩᱴᱤ -ᱴᱤ ᱠᱚᱢ ᱩᱱᱟᱹᱜ ᱫᱤᱱ ᱪᱷᱩᱴᱤ ᱠᱚ ᱮᱢ ᱟᱠᱟᱜ-ᱟ ᱛᱟᱦᱚᱞᱮ ᱟᱫᱚ ᱠᱟᱹᱴᱤᱡ ᱢᱤᱫ ᱢᱚᱱᱮᱭ ᱜᱟᱱ ᱵᱚᱱ ᱪᱟᱞᱟᱣ ᱞᱮᱱᱜᱮ ᱫᱟᱨᱟᱱ
‌ᱵᱷᱟᱜᱮ ᱜᱮ ᱱᱟᱯᱟᱭ ᱜᱮᱭᱟ ᱵᱤᱱ ᱱᱟᱯᱟᱭ ᱡᱩᱫᱤ ᱵᱚᱱ ᱦᱳᱭᱳᱜ ᱢᱟ ᱛᱟᱦᱚᱞᱮ ᱚᱞᱯᱚ ᱠᱷᱚᱨᱪᱟ ᱟᱵᱚᱣᱟᱜ ᱫᱚ ᱠᱷᱚᱨᱪᱟ ᱢᱮᱴᱟᱹᱣ ᱜᱚᱫᱚᱜ-ᱟ ᱵᱩᱡᱫᱟᱵᱤᱱ,
ᱦᱚᱸ ᱦᱚᱸ ᱛᱟᱦᱚᱞᱮ ᱛᱤᱱᱟᱹᱜ ᱦᱚᱲ ᱠᱚ ᱡᱩᱴᱟᱹᱜ ᱠᱟᱱᱟ? ᱞᱟᱹᱭᱫᱤᱱ ᱛᱤᱱ ᱦᱚᱲ ᱠᱚ
ᱞᱟᱹᱭ ᱛᱚᱠᱚ ᱞᱟᱹᱭᱮᱫ ᱛᱮ ᱜᱤᱫᱽᱨᱟᱹ ᱦᱚᱸ ᱚᱱᱠᱟ ᱟᱹᱰᱤ ᱚᱱᱰᱚ ᱜᱮᱭᱟ ᱵᱩᱡᱫᱟ ᱵᱤᱱ ᱛᱚ ᱮᱵᱟᱨ ᱥᱟᱱᱟᱢ ᱦᱚᱲ ᱫᱚ ᱛᱟᱨᱢᱟᱱᱮ ᱵᱟᱝ ᱠᱚ ᱨᱮᱵᱮᱱ ᱞᱟᱹᱜᱤᱫᱚᱜ ᱠᱟᱱᱟ ᱵᱩᱡ ᱫᱟᱵᱤᱱ ᱡᱮ ᱚᱲᱟᱜ ᱠᱷᱚᱱ ᱵᱟᱝᱢᱟ ᱟᱺ
ᱦᱮᱸ ᱦᱮᱸ ᱦᱮ
ᱮᱵᱟᱨ ᱡᱟᱦᱟᱭ ᱠᱚ ᱞᱟᱹᱭ ᱟᱠᱟᱫᱟ ᱡᱮ ᱟᱞᱮ ᱞᱮ ᱪᱟᱞᱟᱜ-ᱟ ᱦᱟᱸᱜ ᱛᱟᱞᱮᱭᱟ ᱟᱫᱚ ᱩᱱᱠᱩ ᱥᱚᱸᱜᱮ ᱨᱚᱯᱚᱲ ᱦᱩᱭ ᱟᱠᱟᱱᱟ ᱮᱵᱟᱨ ᱫᱚ ᱚᱠᱟᱞᱮᱠᱟ ᱟᱵᱚᱣᱟᱜ ᱯᱚᱭᱥᱟ ᱠᱚ ᱞᱟᱜᱟᱜ ᱠᱟᱱ ᱛᱟᱵᱚᱱᱟ? ᱚᱱᱟ ᱡᱟᱭᱜᱟ ᱠᱷᱚᱵᱚᱱ ᱧᱮᱞ ᱟᱹᱜᱩᱭᱟ ᱵᱷᱟᱜᱮ ᱵᱷᱟᱜᱮ ᱮᱵᱟᱨ ᱪᱷᱩᱴᱤ ᱠᱚᱦᱚᱸ ᱵᱷᱟᱜᱮ ᱴᱷᱤᱠ ᱠᱷᱟᱨᱟᱯ ᱛᱟᱵᱚᱱᱟ ᱵᱩᱡ ᱫᱟᱵᱤᱱ
ᱦᱮᱸ ᱦᱮᱸ ᱟᱫᱚ ᱢᱮᱱᱛᱮᱱᱟᱜ ᱫᱚ ᱟᱵᱚᱣᱟᱜ ᱜᱨᱩᱯ ᱨᱮ ᱢᱤᱫᱴᱟᱝ ᱰᱨᱟᱭᱵᱷᱟᱨ ᱫᱚ ᱛᱟᱦᱮᱸ ᱫᱚᱨᱠᱟᱨᱚᱜ ᱠᱟᱱᱟ ᱵᱩᱡ ᱫᱟᱢ
ᱦᱮᱸ ᱜᱚᱝᱠᱮ ᱰᱟᱭᱵᱷᱟᱨ ᱫᱚ ᱢᱮᱱᱟᱭᱟ ᱜᱚᱝᱠᱮ ᱟᱹᱞᱤᱧᱟᱜ ᱛᱤ ᱨᱮᱜᱤ ᱢᱮᱱᱟᱭᱟ ᱵᱩᱡᱫᱟ ᱵᱤᱱ ᱟᱞᱚ ᱵᱤᱱ ᱪᱤᱱ
ᱚᱦᱺ
ᱡᱩᱫᱤ ᱢᱤᱫ ᱢᱟᱜ ᱤᱫᱤᱭᱟ ᱴᱷᱤᱠ ᱜᱮᱭᱟ ᱱᱩᱭ ᱰᱟᱭᱵᱷᱟᱨ ᱮ ᱛᱟᱦᱮᱱᱟ᱾ ᱮᱵᱟᱨ ᱰᱚᱭᱵᱟᱨ ᱵᱟᱥ ᱵᱚᱱ ᱦᱚᱲ ᱦᱤᱥᱟᱹᱵ ᱛᱮᱵᱚᱱ ᱨᱤᱡᱟᱯᱟ ᱜᱟᱹᱰᱤ ᱦᱚᱭᱥᱮ
ᱦᱩᱸ ᱦᱩᱸ
ᱨᱤᱡᱟᱯ ᱠᱟᱛᱮᱫ ᱚᱱᱟ ᱜᱟᱹᱰᱤ ᱛᱮᱵᱚ ᱪᱟᱞᱟᱜ-ᱟ ᱯᱮ ᱫᱤᱱ
ᱚ- ᱟᱛᱚ ᱚᱱᱛᱮ ᱨᱮ ᱧᱩᱛᱩᱢᱟᱱ ᱧᱤᱛᱩᱢᱟᱱ ᱫᱟᱨᱟᱱ ᱡᱟᱭᱜᱟ ᱫᱚ ᱛᱤᱱᱟᱹᱜ ᱦᱩᱭᱱᱟ ᱛᱟᱦᱚᱞᱮ?
ᱟᱵᱚ ᱥᱮ ᱛᱟᱦᱚᱞᱮ ᱚᱱᱛᱮ ᱚᱱᱛᱮ ᱢᱮᱱᱟᱜᱼᱟ ᱚᱸᱰᱮ ᱟᱵᱚ, ᱟᱸ ᱢᱩᱠᱩᱴᱢᱩᱱᱤ ᱯᱩᱲᱵᱤᱱᱟ ᱱᱚᱛᱮ ᱟᱡᱚᱫᱤᱭᱟᱹ ᱵᱩᱨᱩ ᱥᱮ ᱪᱮᱜ ᱚᱱᱛᱮ ᱠᱷᱚᱱ ᱦᱩᱭ ᱠᱟᱛᱮᱜ ᱵᱟᱨᱟᱹ ᱮᱸ ᱪᱮᱜ ᱠᱚ ᱢᱮᱱᱟ
ᱦᱚᱭ, ᱤᱭᱟᱹ ᱛᱮᱵᱚᱱ ᱪᱟᱞᱟᱣ ᱜᱚᱝᱠᱮ ᱯᱷᱩᱞᱤᱟᱱᱛᱮ ᱵᱚᱱ ᱪᱟᱞᱟᱜᱼᱟ ᱵᱩᱡ ᱫᱟᱵᱤᱱ ᱛᱚ,
ᱦᱮᱸ ᱦᱮᱸ᱾
ᱟᱵᱟᱨ ᱱᱚᱛᱮ ᱢᱚᱦᱮᱡᱟᱵᱚᱱ ᱚᱱᱛᱮ ᱟᱵᱚ ᱨᱟᱸᱪᱤ ᱥᱮᱜ ᱠᱟᱹᱴᱤᱜ ᱚᱱᱛᱮ ᱠᱷᱚᱱ ᱫᱤᱭᱮ ᱥᱩᱨᱡᱚ ᱮᱠᱫᱚᱢ ᱥᱤᱞᱤᱜᱩᱲᱤ ᱦᱩᱭ ᱫᱟᱨᱡᱤᱞᱤᱝ ᱦᱩᱭ ᱥᱩᱨᱡᱚ ᱱᱚᱱᱛᱮ ᱮᱫᱚᱢ, ᱵᱚᱨᱰᱷᱚᱢᱚᱱ ᱵᱩᱡ ᱫᱟᱵᱤᱱ?
ᱦᱚ ᱟᱭᱢᱟ ᱜᱟᱱ ᱫᱟᱬᱟᱱ ᱡᱟᱭᱜᱟ ᱫᱚ ᱦᱤᱱᱟᱜᱼᱟ᱾
ᱦᱮᱸ ᱟᱵᱟᱨ ᱪᱮᱜ ᱞᱟᱹᱭ ᱵᱤᱱ ᱥᱮ ᱡᱚᱠᱷᱚᱱ ᱢᱤᱜᱴᱟᱝ ᱡᱟᱭᱜᱟ ᱨᱮᱵᱚᱱ ᱥᱮᱱᱚᱜ ᱟᱥᱮ ᱚᱸᱰᱮ ᱜᱮ ᱢᱚᱴᱟᱢᱩᱴᱤ ᱟᱸ ᱯᱩᱱ ᱫᱤᱱ ᱜᱟᱱ ᱥᱮ ᱢᱚᱬᱮ ᱫᱤᱱ ᱜᱟᱱ ᱵᱚᱱ ᱛᱟᱦᱮᱸ ᱠᱟᱛᱮᱜ ᱵᱷᱟᱜᱤ ᱴᱷᱤᱠ ᱵᱚᱱ ᱧᱮᱞᱟ ᱦᱟᱭᱥᱮ᱾
ᱦᱮᱸ ᱦᱮᱸ ᱦᱮᱸ᱾
ᱛᱟᱦᱮᱸᱠᱷᱟᱱ ᱟᱫᱚ ᱵᱟᱨᱭᱟ ᱦᱤᱥᱟᱹᱵ ᱨᱮ ᱢᱤᱫᱴᱟᱝ ᱛᱟᱦᱮᱸᱱᱟ ᱡᱮ ᱱᱚᱝᱠᱟᱱ ᱟᱸ ᱩᱰᱩᱝ ᱞᱮᱱ ᱠᱷᱟᱱ ᱱᱚᱝᱠᱟᱱ ᱴᱟᱭᱤᱢ ᱨᱮ ᱤᱧ ᱦᱮᱡ ᱫᱟᱨᱮᱭ ᱟᱹᱧ ᱟᱨ ᱦᱮᱜ ᱠᱟᱛᱮᱜ ᱱᱚᱝᱠᱟ ᱟᱵᱟᱨ ᱤᱥᱠᱩᱞ ᱠᱚᱞᱮᱡᱽ ᱠᱷᱚᱭ ᱡᱚᱭᱮᱱ ᱦᱩᱭᱩᱜᱼᱟ᱾ᱵᱩᱡ ᱫᱟ ᱵᱤᱱ ᱛᱚ?
ᱚ ᱦᱮᱸ ᱚᱱᱟᱛᱚ ᱟᱹᱰᱤ ᱢᱚᱸᱡᱽ ᱠᱟᱛᱷᱟ ᱜᱮᱢ ᱞᱟᱹᱭ ᱠᱟᱜᱼᱟ᱾
ᱦᱚᱭ,
ᱫᱚ ᱟᱸ ᱯᱚᱭᱥᱟ ᱫᱚ ᱛᱤᱱᱟᱹᱜ ᱮᱢ ᱞᱮᱠᱷᱟᱭ ᱜᱟᱱᱚᱜᱼᱟ ᱛᱟᱦᱚᱞᱮ?
ᱟᱫᱚ ᱜᱚᱝᱠᱮ ᱚᱱᱮ ᱞᱟᱹᱭ ᱠᱮᱫ ᱫᱚ ᱡᱟᱦᱟᱸ ᱤᱥᱴᱟᱯᱮᱡ ᱠᱚᱨᱮᱱᱟ ᱧᱩᱛᱩᱢ ᱠᱚ ᱡᱟᱭᱜᱟ ᱠᱚᱨᱮᱱᱟᱜ ᱧᱩᱛᱩᱢ ᱥᱮ ᱮᱵᱟᱨ ᱱᱚᱣᱟ ᱦᱤᱥᱟᱹᱵ ᱛᱮ ᱡᱚᱠᱷᱚᱱ ᱥᱮ ᱰᱟᱭᱵᱷᱟᱨ ᱟᱵᱟᱨ ᱜᱟᱹᱰᱤ ᱠᱚ ᱡᱚᱢ ᱧᱩ ᱴᱳᱴᱟᱞ ᱡᱩᱫᱤ ᱵᱚᱱ ᱥᱟᱵ ᱢᱟ ᱦᱳᱭᱥᱮ ᱢᱚᱴᱟ ᱢᱚᱴᱤ ᱥᱟᱱᱟᱢ ᱢᱤᱫᱴᱮᱱ ᱠᱷᱚᱱ ᱟᱹᱵᱤᱱ ᱥᱟᱵ ᱠᱟᱜ ᱵᱤᱱ ᱥᱮ ᱟᱸ ᱟᱸ ᱪᱮᱫ ᱠᱚ ᱞᱟᱹᱭᱟ ᱠᱩᱲᱤ ᱯᱚᱸᱪᱤᱥ ᱦᱟᱡᱟᱨ ᱴᱟᱠᱟ ᱠᱟᱜ ᱵᱤᱱ ᱥᱮ,
ᱦᱚᱸ ᱢᱤᱜᱹ ᱦᱚᱲ ᱨᱮᱜᱮ ᱜᱮ ᱠᱩᱲᱤ ᱯᱚᱸᱪᱤᱥ ᱦᱟᱡᱟᱨ ᱥᱮ ᱴᱳᱴᱟᱞ?
ᱦᱮᱸ ᱦᱮᱸ ᱜᱚᱝᱠᱮ ᱦᱮᱸ ᱦᱮᱸ ᱚᱠᱟᱞᱮᱠᱟ ᱵᱩᱡ ᱫᱟ ᱵᱤᱱ ᱮᱵᱟᱨ ᱫᱚ ᱱᱚᱣᱟ ᱫᱚ ᱠᱚᱱᱚ ᱮᱸ ᱥᱮ ᱢᱟᱨᱟᱝᱦᱚᱲ ᱫᱚ ᱵᱟᱠᱚ ᱪᱟᱞᱟᱣᱟ ᱦᱚᱭ ᱥᱮ ᱟᱵᱚ ᱜᱮᱵᱚᱱ ᱪᱟᱞᱟᱣᱟ ᱦᱚᱭ ᱥᱮ ᱮᱵᱟᱨ ᱚᱱᱟᱯ ᱡᱚᱢ ᱧᱩ ᱜᱮᱛᱚ ᱢᱚᱴᱟᱢᱩᱴᱤ ᱫᱚᱥ ᱡᱚᱱᱦᱟᱸ ᱫᱚᱥ ᱦᱟᱡᱟᱨᱮᱢ ᱡᱚᱢᱟ ᱦᱳᱭᱥᱮ
ᱦᱮᱸ᱾
ᱮᱵᱟᱨ ᱚᱱᱠᱟ ᱟᱵᱟᱨ ᱜᱟᱹᱰᱤ ᱵᱷᱟᱲᱟ ᱛᱚ ᱮᱭ ᱵᱟᱨ ᱩᱱᱟᱹᱜ ᱥᱟᱺᱤᱧᱜ ᱜᱟᱹᱰᱤ ᱵᱚᱱ ᱤᱫᱤᱭᱟ ᱩᱩᱱᱤᱭᱟᱜ ᱥᱩᱱᱩᱢ ᱠᱷᱟᱨᱪᱟ ᱮᱸ ᱰᱟᱭᱵᱷᱟᱨᱟᱜ ᱡᱚᱢ ᱟᱵᱚᱣᱟᱜ ᱡᱚᱢ ᱦᱚᱭᱥᱮ ᱮᱵᱟᱨ ᱟᱵᱚᱣᱟᱜ ᱥᱟ ᱥᱟᱝ ᱢᱟᱹᱰᱤ ᱥᱩᱱᱩᱢ ᱠᱚᱦᱚᱸ ᱵᱩᱡᱫᱟᱵᱤᱱ ᱛᱚ ᱮᱵᱟᱨ ᱟᱵᱟᱨ ᱦᱳᱴᱮᱞ ᱦᱳᱴᱮᱞ ᱵᱷᱟᱲᱟ ᱠᱚ ᱠᱚᱢ ᱠᱚᱢᱛᱮ ᱥᱟ ᱠᱟᱜ ᱵᱤᱱ ᱥᱮ ᱜᱚᱝᱠᱮ ᱵᱩᱡ ᱫᱟᱵᱮᱱ ᱩᱱᱟᱹᱜ ᱵᱟᱝ ᱞᱟᱜᱟᱣ ᱫᱟᱲᱮᱭᱟᱜᱼᱟ ᱵᱟᱰᱟᱭᱟᱵᱤᱱ ᱛᱚ
ᱦᱮᱸ᱾
ᱠᱳᱱᱳ ᱞᱟᱜᱟ ᱞᱟᱜᱟ ᱛᱮ ᱫᱚ ᱵᱟᱝ ᱠᱟᱱᱟ ᱟᱨ ᱞᱟᱜᱟ ᱞᱟᱜᱟ ᱫᱟᱲᱮᱼᱟ ᱵᱩᱡ ᱫᱟ ᱮᱭᱵᱟᱨ ᱫᱚ ᱟᱨ ᱵᱮᱥᱤ ᱵᱮᱥᱤ ᱥᱟᱜ ᱡᱩᱫᱤ ᱯᱚᱭᱥᱟ ᱵᱟᱭ ᱤᱫᱤ ᱠᱚᱢᱟ ᱦᱚᱭᱥᱮ ᱟᱵᱚᱣᱟᱜ ᱜᱮ ᱞᱟᱜᱟᱜ ᱛᱟᱵᱚᱱᱟ ᱵᱩᱡ ᱫᱟ ᱵᱤᱱ ᱛᱚ?
ᱦᱮᱸ ᱦᱮᱸ, ᱛᱟᱦᱚᱞᱮ ᱢᱤᱫ ᱦᱚᱲᱟᱜ ᱫᱚ ᱛᱤᱱᱟᱹᱜ ᱠᱷᱚᱨᱪᱟᱜ ᱠᱟᱱᱟ ᱞᱟᱹᱭ ᱫᱟᱞᱤᱧ ᱢᱤᱫ ᱦᱚᱲᱚᱲᱟᱜ ᱫᱚ ᱛᱤᱱᱟᱹᱜ ᱠᱷᱚᱨᱪᱟᱜ ᱠᱟᱱᱟ ᱛᱟᱦᱚᱞᱮ?
ᱢᱤᱜ ᱦᱚᱲᱟᱜ ᱡᱩᱫᱤ ᱩᱱᱤ ᱡᱩᱫᱤ ᱪᱟᱼ ᱪᱟᱞᱟᱣᱟ ᱚᱱᱟ ᱥᱟᱛᱴᱤ ᱟ ᱥᱟᱛᱴᱤ ᱪᱷᱟᱴᱤ ᱡᱟᱭᱜᱟ, ᱜᱟᱹᱰᱤ ᱵᱷᱟᱲᱟ ᱩᱱᱤᱭᱟᱜ ᱜᱮ ᱯᱚ-ᱯᱳᱱ ᱦᱟᱡᱟᱨ ᱴᱟᱠᱟ ᱥᱟᱵ ᱠᱟᱜ ᱵᱤᱱ ᱥᱮ
ᱦᱟ ᱾
ᱮᱵᱟᱨ ᱡᱩᱫᱤ ᱟᱵᱤᱱ ᱡᱩᱫᱤ ᱮᱸ-ᱮᱸᱜ ᱜᱟᱹᱰᱤ ᱵᱤᱱ ᱧᱟᱢᱟ ᱢᱟ ᱦᱳᱭ ᱥᱮ ᱛᱟᱦᱞᱮ ᱩᱱᱟᱹᱜ ᱯᱟᱲᱟᱜ ᱾ ᱟᱫᱚ ᱮᱵᱟᱨ ᱡᱩᱫᱤ ᱟᱵᱤᱱ ᱵᱤᱱ ᱢᱚᱱᱮᱭᱟ ᱵᱟᱝ ᱟᱵᱚ ᱫᱚ ᱥᱟᱱᱟᱢ ᱠᱚᱫᱚ ᱚᱸ ᱜᱟᱰᱤ ᱫᱚ ᱵᱟᱵᱚᱱ ᱨᱤᱡᱟᱵᱟ ᱛᱟᱦᱞᱮ ᱟᱵᱚ ᱡᱟᱦᱟᱸ ᱜᱟᱰᱤ ᱠᱚ ᱪᱟᱞᱟᱜ ᱠᱟᱱᱟ ᱚᱱᱛᱮ ᱥᱮ ᱦᱳᱭ ᱥᱮ
ᱳᱭ ᱾
ᱚᱱᱟ ᱪᱟᱞᱟᱜ ᱠᱟᱱᱟ ᱮᱵᱟᱨ ᱞᱟᱹᱭᱵᱤᱱ ᱥᱮ ᱚᱱᱟᱫᱚ ᱪᱟᱞᱟᱜ ᱵᱷᱟᱜᱮᱹᱥᱮ ᱜᱟᱰᱤ ᱨᱤᱡᱟᱵ ᱠᱟᱛᱮ ᱪᱟᱞᱟᱜ ᱵᱷᱟᱜᱮᱹ ᱵᱚᱞᱮ ᱞᱟᱹᱭᱵᱤᱱ ᱟᱵᱤᱱ ᱜᱮ?
ᱟᱫᱚ ᱚᱠᱟᱴᱟᱜ ᱥᱚᱥᱛᱟ ᱯᱟᱲᱟᱜ ᱠᱟᱱᱟ ᱚᱱᱟᱜᱮᱛᱚ ᱪᱭᱟᱵᱚᱱ ᱡᱟᱦᱟᱸ ᱥᱚᱥᱛᱟ ᱯᱟᱲᱟᱜ ᱟ ᱚᱱᱟ ᱜᱮᱵᱚᱱ ᱦᱟᱛᱟᱣᱟ ᱾
ᱷᱩᱸᱦ ᱾ ᱛᱚ ᱟᱞᱤᱧ ᱫᱚᱞᱤᱧ ᱟ-ᱟᱞᱤᱧ ᱫᱚᱞᱤᱧ ᱢᱮᱱᱫ ᱛᱟᱦᱮᱸᱡᱮ ᱨᱤᱡᱟᱵᱷ ᱜᱟᱰᱤ ᱜᱮ ᱵᱷᱟᱜᱮᱹᱭᱟ ᱟᱵᱚ ᱥᱮ ᱡᱮᱹᱦᱮᱹᱛᱩ ᱟᱵᱚ ᱫᱟᱬᱟᱱ ᱵᱚᱱ ᱪᱟᱞᱟᱜ ᱠᱟᱱᱟ ᱾ ᱮᱵᱟᱨ ᱡᱩᱫᱤ ᱞᱟᱭᱤᱱ ᱜᱟᱹᱰᱤ ᱛᱮᱵᱚᱱ ᱪᱟᱞᱟᱜᱼᱟ ᱦᱚᱭᱛᱳ ᱡᱟᱦᱟᱸ ᱡᱤᱱᱤᱥ ᱫᱚ ᱨᱤᱡᱟᱨᱵᱽ ᱜᱟᱹᱰᱤ ᱨᱮ ᱧᱮᱞ ᱧᱟᱢᱚ ᱟ ᱚᱱᱟ ᱡᱤᱱᱤᱥ ᱫᱚ ᱚᱸᱰᱮ ᱵᱟᱭ ᱧᱮᱞ ᱧᱟᱢᱚ ᱟ ᱾ ᱵᱩᱡᱽ ᱫᱟᱵᱤᱱ ᱚᱱᱟ ᱤᱭᱟᱹ ᱱᱟᱥᱮ ᱚᱱᱟ ᱚ ᱵᱩᱡᱽ ᱫᱟᱵᱤᱱ ᱾
ᱦᱮᱸ ᱦᱮᱸ, ᱚᱱᱟ ᱦᱚᱸᱛᱚ ᱟᱰᱤ ᱡᱩᱛ ᱠᱟᱛᱷᱟ ᱜᱮᱢ ᱞᱟᱹᱭ ᱟᱠᱟᱜᱼᱟ ᱾
ᱟᱵᱤᱱ ᱥᱮᱱ ᱥᱮᱱᱛᱮ ᱡᱟᱦᱟᱸ ᱡᱟᱭᱜᱟ ᱵᱚᱱ ᱠᱩᱥᱤᱭᱟᱫᱟ ᱟᱵᱚ ᱚᱸᱰᱮ ᱜᱟᱰᱤ ᱵᱚᱱ ᱛᱤᱸᱜᱩ ᱢᱮᱛᱟ ᱫᱮᱭᱟᱵᱚ ᱩᱱᱤ ᱚᱸᱰᱮ ᱟᱬᱜᱚ ᱠᱟᱛᱮ. ᱦᱳᱭᱥᱮ ᱟᱵᱚ ᱡᱟᱭᱜᱟ ᱵᱚᱱ ᱧᱮᱞ ᱠᱮᱫᱟ ᱾ ᱮᱵᱟᱨ ᱡᱩᱫᱤ ᱚᱱᱟᱜᱮ ᱡᱩᱫᱤ ᱞᱟᱭᱤᱱ ᱜᱟᱰᱤ ᱚᱸᱰᱮ ᱫᱚ ᱟᱫᱚ ᱧᱮᱞ ᱫᱚᱵᱚᱱ ᱧᱮᱞ ᱧᱟᱢᱟ ᱮᱵᱟᱨ ᱡᱟᱦᱟᱸ ᱫᱟᱬᱟᱱ ᱨᱮᱱᱟᱜ ᱡᱟᱦᱟᱸ ᱟᱵᱚᱣᱟᱜ ᱨᱳᱥ ᱠᱚᱴᱟ ᱨᱟᱹᱥᱠᱟᱹ ᱡᱟᱦᱟᱱ ᱡᱚᱱᱚ ᱵᱚᱱ ᱪᱟᱞᱟᱜ ᱠᱟᱱᱟ ᱦᱳᱭᱥᱮ ᱚᱱᱟ ᱫᱚ ᱵᱟᱝ ᱦᱳᱭᱳᱜ ᱛᱟᱵᱚᱱᱟ ᱵᱩᱡᱽᱫᱟᱵᱤᱱ ᱛᱚ ᱾ ᱪᱟ-ᱜ, ᱮᱵᱟᱨ ᱡᱩᱫᱤ ᱩᱱᱟᱹᱜ ᱜᱟᱱ ᱡᱩᱫᱤ ᱠᱷᱚᱨᱪᱟ ᱞᱟᱜᱟᱜ ᱠᱷᱟᱱ ᱮᱢ ᱦᱳᱭᱳᱜ ᱛᱟᱵᱚᱱᱟ ᱟᱫᱚ ᱾
ᱦᱮᱸ ᱚᱱᱟᱛᱚ ᱟᱹᱰᱤ ᱵᱩᱡᱽᱠᱩ ᱡᱩᱛ ᱠᱟᱛᱷᱟ ᱜᱮᱢ ᱞᱟᱹᱭ ᱠᱟ ᱟᱨ ᱡᱟᱦᱟᱱ ᱫᱟᱬᱟᱱ ᱡᱟᱭᱜᱟ ᱧᱮᱞ ᱡᱚᱞᱟᱝ ᱧᱮᱞ ᱡᱚᱝᱟᱱ ᱡᱟᱭᱜᱟ ᱚᱱᱟ ᱦᱚᱸᱛᱚ ᱟᱸ ᱵᱷᱟᱜᱮᱹ ᱴᱷᱤᱠ ᱤᱥᱯᱤᱨᱤᱭᱮᱱᱥ ᱫᱚᱨᱠᱟᱨ ᱛᱚ ᱾
ᱮᱵᱟᱨ ᱪᱮᱜᱠᱟ ᱞᱟᱹᱭ ᱵᱮᱱ ᱥᱮ ᱟᱵᱤᱱ ᱦᱳᱭ ᱥᱮ ᱾ ᱵᱩᱡᱽ ᱫᱟᱵᱤᱱ, ᱮᱵᱟᱨ ᱟᱵᱤᱱ ᱫᱚ ᱚᱱᱟ ᱫᱚ ᱟᱵᱤᱱ ᱴᱩᱸᱡ ᱟᱫᱚ ᱾ ᱟᱵᱳ ᱵᱚᱱ ᱤᱭᱟᱹ ᱫᱟᱲᱮᱭᱟᱜ-ᱟ ᱾
ᱚᱻ, ᱛᱟᱦᱞᱮ ᱟᱵᱚ ᱚ ᱚᱱᱟᱠ ᱚᱱᱟ ᱜᱟᱹᱰᱤ ᱫᱚ ᱛᱟᱞᱦᱮ ᱨᱤᱡᱟᱵᱷ ᱛᱮᱵᱚᱱ ᱤᱫᱤ ᱞᱮᱫᱟ ᱛᱟᱦᱞᱮ᱾
ᱦᱮᱸ ᱚᱱᱟ ᱜᱮᱛᱚ ᱞᱤᱧ ᱞᱟᱹᱭᱫᱟ ᱜᱚᱝᱠᱮ ᱾
ᱦᱮᱸ ᱟᱫᱚ ᱩᱱᱤ ᱰᱟᱭᱵᱷᱟᱨ ᱥᱟᱛᱮ ᱠᱟᱹᱴᱤᱡ ᱨᱚᱯᱚᱲ ᱠᱟᱛᱮ ᱟᱜᱮ ᱠᱷᱚᱡ ᱵᱩᱜᱤᱝ ᱠᱟᱛᱮᱜ ᱫᱚᱦᱚᱭ ᱢᱮ, ᱟᱨ ᱡᱟᱦᱟᱸ ᱟᱵᱚᱭᱟᱜ ᱠᱚᱱᱰᱤᱥᱚᱱ ᱠᱚ ᱦᱮᱱᱟᱜᱼᱟ? ᱟᱞᱮ ᱥᱮᱫ ᱛᱟᱦᱮᱸ ᱦᱳᱭᱳᱜ ᱛᱟᱢᱟ ᱩᱱᱟᱹᱜ ᱫᱤᱱ ᱟᱫᱚ ᱚᱱᱟ ᱨᱮᱱᱟᱜ ᱯᱚᱭᱥᱟ ᱴᱟᱠᱟ ᱠᱟᱹᱴᱤᱡ ᱨᱚᱯᱚᱲ ᱠᱟᱛᱮ ᱤᱭᱟᱹ ᱾ ᱢᱮᱱ ᱜᱚᱫᱮᱭᱟᱢ ᱦᱟᱸᱜ ᱾
ᱯᱷᱩᱲᱩᱠ, ᱦᱳᱭ -ᱦᱳᱭ- ᱦᱳᱭ ᱾
ᱟᱫᱚ ᱟᱫᱚ ᱢᱮᱫ ᱪᱤᱠᱟᱱ ᱜᱟᱹᱰᱤ ᱵᱚᱱ ᱤᱫᱤᱭᱟ ᱟᱵᱚ ᱚᱱᱟ ᱵᱚᱛᱚᱢ ᱠᱟᱹᱴᱤᱡ ᱜᱟᱞᱚᱪ ᱦᱩᱭ ᱞᱮᱱ ᱜᱮ ᱾
ᱚ ᱟᱪᱷᱟᱜ ᱾
ᱦᱮᱸ, ᱟᱫᱚ ᱪᱮᱜ ᱞᱮᱠᱟᱱ ᱜᱟᱹᱰᱤ ᱵᱚᱱ ᱤᱫᱤᱭᱟ?
ᱟᱱᱟ ᱫᱚ ᱪᱮᱜ ᱞᱟᱹᱭᱫᱟ?
ᱞᱟᱹᱭ ᱫᱟᱹᱧ ᱪᱮᱜ ᱞᱮᱠᱟᱱ ᱜᱟᱹᱰᱤ ᱵᱚᱱ ᱤᱫᱤᱭᱟ?
ᱪᱮᱜ ᱞᱮᱠᱟᱱ ᱜᱟᱹᱰᱤ ᱵᱚᱱ ᱩᱸᱦ ᱤ-ᱤᱫᱤᱭᱟ?
ᱦᱮᱸ ᱦᱮᱸ᱾
ᱚᱱᱮ ᱜᱚᱝᱜᱮ ᱤᱭᱟᱹ ᱚᱱᱟ ᱢᱟᱲᱟᱝ ᱵᱚᱨᱚ ᱦᱟᱹᱛᱤ ᱠᱚ ᱵᱩᱡᱽ ᱫᱟ ᱵᱤᱱ ᱛᱚ, ᱢᱟᱲᱟᱝ ᱵᱚᱨᱚᱛ ᱱᱤᱛᱳᱜ ᱫᱚ ᱵᱟᱝ ᱚᱱᱮ ᱜᱚᱝᱠᱮ ᱤᱭᱟᱹ ᱪᱮᱫ ᱠᱚ ᱞᱮᱭ ᱜᱮᱭᱟ ᱦᱟᱯᱳᱭ ᱦᱟᱯᱮ ᱦᱟᱯᱮ ᱧᱩᱛᱩᱢ ᱞᱤᱧ ᱦᱤᱲᱤᱧ ᱠᱟᱫᱟ ᱥᱠᱚᱨᱯᱤᱭᱳ ᱵᱩᱡ ᱫᱟᱵᱤᱱ᱾
ᱚᱻ
ᱥᱠᱚᱨᱯᱤᱭᱚ ᱵᱟᱠᱷᱟᱱ ᱫᱚ ᱵᱚᱱ ᱤᱫᱤ ᱞᱮᱠᱷᱟᱱ ᱟᱹᱰᱤ ᱱᱟᱯᱟᱭᱟ, ᱟᱵᱚ ᱫᱚ ᱡᱮᱦᱮᱛᱩ ᱥᱟᱛ ᱟᱴ ᱡᱚᱱᱟ ᱢᱮᱱᱟᱜ ᱵᱚᱱᱟ ᱦᱳᱭ ᱥᱮ ᱟᱨᱟᱢ
ᱦᱮᱸ ᱦᱮᱸ ᱮᱠᱫᱚᱢ ᱮᱠᱫᱚᱢ ᱟᱹᱰᱤ ᱢᱚᱸᱡᱽ ᱠᱟᱛᱷᱟ ᱜᱮ᱾ ᱟᱫᱚ ᱚᱱᱟ ᱡᱟᱦᱟᱸ ᱜᱟᱹᱰᱤ ᱞᱮᱠᱟᱱ ᱥᱠᱚᱨᱯᱤᱭᱳ ᱚᱱᱟ ᱞᱳᱠᱟᱞ ᱠᱚᱨᱮ ᱧᱟᱢᱚᱜ ᱜᱮᱭᱟ ᱥᱮ ᱵᱟᱝ? ᱱᱚᱝᱠᱟᱱ ᱜᱟᱹᱰᱤ?
ᱦᱮᱸ ᱧᱟᱢ ᱫᱚ ᱧᱟᱢᱚᱜᱼᱟ ᱜᱚᱝᱠᱮ ᱮᱵᱟᱨ ᱱᱮᱛᱟᱨ ᱫᱚ ᱡᱟᱢᱟ ᱥᱳᱨᱩᱢ ᱨᱮᱱᱟᱜ ᱜᱟᱹᱰᱤ ᱠᱚᱨᱮᱱᱟᱜ ᱚᱵᱚᱥ ᱮᱵᱟᱨ ᱫᱚ ᱮᱵᱟᱨ ᱜᱚᱴᱟ ᱵᱮᱱ ᱪᱟᱞᱟᱜ ᱢᱟ ᱡᱩᱫᱤ ᱯᱟᱸᱡᱟᱭᱟᱢ ᱠᱟᱹᱴᱤᱡ ᱧᱟᱢ ᱫᱚ ᱧᱟᱢᱚᱜᱟ ᱟᱫᱚ ᱱᱚᱝᱠᱟᱱ ᱛᱤ ᱨᱮᱫᱚ ᱟᱹᱞᱤ ᱫᱚᱞᱤᱧ ᱥᱟᱵ ᱫᱚᱦᱚ ᱠᱟᱜ ᱜᱮᱭᱟ ᱵᱩᱡ ᱫᱟᱵᱮᱱ ᱞᱟᱦᱟ ᱨᱮᱜᱮ᱾
ᱚ᱾
ᱟᱫᱚ ᱠᱚᱱᱚ ᱚᱥᱩᱵᱤᱫᱟ ᱵᱟᱝ ᱦᱩᱭᱩᱜᱼᱟ ᱜᱟᱹᱰᱤ ᱜᱷᱚᱲᱟ
ᱮᱦᱚᱸ ᱟᱫᱚ ᱢᱮᱱ ᱛᱮᱱᱟᱜ ᱫᱚ ᱚᱱᱮ ᱡᱟᱦᱟᱸ ᱮᱸᱵᱷᱩᱞ ᱵᱚᱞᱤ ᱠᱟᱱᱟ ᱵᱷᱩᱞ ᱵᱚᱞᱤ ᱡᱟᱦᱟᱸ ᱚᱱᱟ ᱦᱚᱯᱚᱱ ᱜᱟᱹᱰᱤ ᱢᱤᱫᱴᱮᱱ ᱦᱮᱸᱱᱟᱜ ᱫᱚ ᱢᱟᱨᱩᱛᱤ ᱞᱮᱠᱟᱱᱟᱜ ᱢᱤᱫᱴᱮᱱ ᱜᱟᱹᱰᱤ ᱧᱟᱢᱚᱜ ᱜᱮᱭᱟ ᱫᱚ ᱚᱱᱟ ᱫᱚ ᱪᱮᱠᱟ ᱦᱩᱭᱩᱜᱼᱟ?
ᱦᱮᱸ ᱤᱠᱳ ᱤᱠᱳ ᱵᱟᱝ ᱜᱚᱢᱠᱮ?
ᱦᱮᱸ ᱦᱮᱸ ᱦᱮᱸ᱾
ᱜᱚᱝᱠᱮ ᱚᱱᱟ ᱦᱚᱸ ᱜᱟᱱᱚᱜ ᱜᱮᱭᱟ ᱵᱟᱝ ᱫᱚ ᱵᱟᱝ᱾
ᱟᱫᱚ ᱟᱵᱚ ᱫᱚ ᱡᱮᱦᱮᱛᱩ ᱠᱟᱹᱴᱤᱡ ᱟᱸᱰᱷᱤᱯ ᱮᱞᱟᱠᱟ ᱯᱟᱦᱟᱲ ᱮᱞᱟᱠᱟ ᱥᱮᱫ ᱪᱟᱞᱟᱜ ᱠᱟᱱᱟᱵᱚᱱ ᱛᱚ ᱵᱩᱨᱩ ᱮᱞᱟᱠᱟ ᱥᱮᱫ ᱠᱟᱹᱴᱤᱡ ᱯᱟᱣᱟᱨ ᱦᱚᱸᱛᱚ ᱫᱩᱨᱠᱚᱞ ᱜᱟᱹᱰᱤ ᱨᱮ᱾
ᱦᱳᱭ᱾
ᱟᱫᱚ ᱚᱱᱟ ᱦᱤᱥᱟᱹᱵ ᱛᱮ ᱚᱱᱟ ᱥᱠᱚᱨᱯᱤᱭᱳ ᱜᱮ ᱴᱷᱤᱠᱼᱟ᱾ ᱦᱮᱸ ᱟᱫᱚ ᱚᱱᱟ ᱦᱤᱥᱟᱹᱵ ᱛᱮ ᱚᱠᱟᱱ ᱜᱟᱹᱰᱤ ᱴᱷᱤᱠᱟ ᱟᱨ ᱥᱠᱚᱨᱯᱤᱭᱳ ᱴᱷᱤᱠᱟ ᱥᱮ ᱚᱱᱟ ᱟᱵᱤᱱ ᱡᱟᱦᱟᱸ ᱵᱤᱱ ᱞᱟᱹᱭᱠᱟ ᱚᱝᱠᱟᱱᱟᱜ ᱜᱟᱹᱰᱤ?
ᱟᱫᱚ ᱟᱹᱞᱤᱧ ᱫᱚ ᱜᱚᱝᱠᱮ ᱟᱹᱞᱤᱧ ᱞᱤᱧ ᱞᱟᱹᱭ ᱠᱟᱫᱟ ᱚᱱᱟ ᱢᱟᱲᱟᱝ ᱜᱟᱹᱰᱤ ᱫᱚ ᱱᱚᱣᱟ ᱠᱟᱨᱚᱱ ᱛᱮ ᱡᱩᱫᱤ ᱦᱚᱲ ᱠᱚ ᱵᱮ ᱚᱱᱟ ᱛᱮᱜᱮ ᱞᱤᱧ ᱞᱟᱹᱭ ᱠᱮᱫᱟ ᱵᱩᱡ ᱫᱟᱵᱤᱱ, ᱮᱵᱟᱨ ᱟᱵᱤᱱ ᱡᱮ ᱵᱮᱱ ᱞᱟᱹᱭ ᱫᱟ ᱤᱠᱳ ᱤᱠᱳ ᱱᱩ ᱱᱟᱯᱟᱭᱚᱜᱼᱟ ᱱᱟᱯᱟᱭ ᱫᱚ ᱱᱟᱯᱟᱭᱟ ᱵᱩᱡᱫᱟᱵᱤᱱ ᱱᱟ